ᱦᱮᱞᱳ
ᱦᱩᱸ ᱟᱸᱡᱚᱢᱚᱜ ᱠᱟᱱᱟ ᱛᱚ ᱨᱚᱲ ᱠᱚ?
ᱦᱸ ᱟᱸᱡᱚᱢᱚᱜ ᱠᱟᱱᱟ᱾
ᱦᱚᱞᱟ ᱫᱚ ᱪᱤᱠᱟᱹᱭᱮᱱᱟ
ᱠᱤ ᱡᱟᱱᱤ ᱤᱧ ᱜᱤᱧ ᱦᱮᱞᱳ ᱦᱮᱞᱳᱜ ᱠᱟᱱᱟ ᱟᱢ ᱛᱚ ᱵᱟᱢ ᱨᱚᱲ ᱮᱫᱟ ᱪᱮᱫ ᱦᱚᱸ
ᱤᱧ ᱦᱩᱧ ᱦᱮᱞᱳ ᱦᱮᱞᱳ ᱵᱷᱟᱜᱟᱜ ᱠᱟᱱᱟ
ᱠᱤᱱᱛᱩ ᱟᱢᱟᱜ ᱚᱱᱛᱮ ᱠᱷᱚᱱᱟᱜ ᱪᱮᱫ ᱦᱚ ᱵᱟᱹᱧ ᱟᱡᱚᱢ ᱟᱠᱟᱫᱟ
ᱚᱱᱟ ᱫᱚ ᱟᱡᱛ ᱮᱜᱮ ᱨᱮᱡᱮᱠᱴ ᱠᱟᱱᱟ ᱟᱨ ᱪᱮᱫ ᱚᱴᱳ ᱨᱮᱡᱮᱠᱴᱮᱠᱴ ᱦᱩᱭ ᱟᱠᱟᱱᱟ᱾
ᱦᱮᱸ
ᱟᱥᱚᱞᱮ ᱦᱚᱞᱟ ᱟᱹᱭᱩᱵ ᱫᱚ ᱤᱧ ᱦᱚᱧ ᱠᱟᱹᱢᱤᱭᱮᱫ ᱛᱟᱦᱮᱸᱱᱟ᱾
ᱪᱮᱜ
ᱦᱚᱞᱟ ᱟᱭᱩᱵ ᱫᱚᱧ ᱠᱟᱹᱢᱤᱭᱮᱫ ᱛᱟᱦᱮᱸᱱᱟ ᱤᱧ ᱫᱚ
ᱪᱮᱜ
ᱦᱮᱸ ᱦᱮᱸ ᱴᱟᱥᱠ ᱤᱧ ᱠᱚᱨᱟᱣᱮᱫ ᱛᱟᱦᱮᱸᱱ ᱜᱮᱭᱟ᱾
ᱟᱹᱭᱩᱵ ᱟᱹᱭᱩᱵ ᱫᱷᱟᱹᱨᱤᱡ
ᱟᱹᱭᱩᱵ ᱢᱟᱱᱮ ᱛᱤᱱᱴᱟ ᱫᱷᱟᱹᱵᱤᱡ
ᱚᱨᱮ ᱵᱟᱯᱨᱮ
ᱵᱟᱨᱚᱴᱟ ᱠᱷᱚᱱ ᱛᱤᱱᱴᱟ
ᱩᱱᱟᱹᱜ ᱧᱤᱫᱟᱹ ᱫᱚ ᱚᱠᱚᱭ ᱠᱚ ᱨᱚᱲᱮᱫ ᱛᱟᱦᱮᱸᱜᱼᱟ?
ᱦᱮᱸ ᱜᱟᱛᱮ ᱠᱚᱲᱟ ᱜᱟᱛᱮ ᱠᱚᱲᱟ ᱩᱱᱤᱞᱮᱢ ᱴᱷᱤᱠᱟᱮᱜ ᱜᱮᱭᱟ ᱩᱱᱤᱞ ᱩᱱᱤᱞ
ᱩᱱᱤᱞ ᱟᱵᱚ ᱠᱤᱞᱟᱥ ᱨᱤᱱᱤᱡ
ᱦᱳᱭ ᱢᱟᱱᱰᱤ ᱩᱱᱤᱞ ᱤᱭᱟᱹ ᱨᱤᱱᱤᱡ ᱱᱚᱸᱰᱮ ᱡᱩᱱ ᱵᱚᱞᱫᱟ ᱨᱤᱱᱤᱡ
ᱚ ᱠᱤ ᱡᱟᱱᱤ ᱵᱟᱹᱧ ᱴᱷᱤᱠᱟᱹᱭᱮᱭᱟ ᱤᱧ ᱫᱚ᱾
ᱩᱱᱤ ᱥᱟᱝ ᱤᱧ ᱨᱚᱲᱮᱫ ᱛᱟᱦᱮᱸᱱ ᱢᱟᱱᱮ ᱢᱟᱱᱮ ᱢᱤᱫᱴᱮᱱ ᱱᱟᱢᱵᱟᱨ ᱛᱮᱢᱟ ᱢᱚᱬᱮ ᱫᱷᱟᱣ ᱠᱳᱞ ᱜᱟᱱᱚᱜᱼᱟ ᱛᱚ
ᱦᱩᱸ
ᱚᱱᱟ ᱠᱷᱟᱹᱛᱤᱨ ᱟᱡ ᱢᱤᱫ ᱫᱷᱟᱣ ᱮ ᱠᱚᱞᱮᱫᱼᱟ ᱤᱧ ᱢᱤᱫ ᱫᱷᱟᱣ ᱤᱧ ᱠᱚᱞᱮᱜᱼᱟ
ᱚ
ᱢᱤᱫᱴᱮᱱ ᱱᱟᱢᱵᱟᱨ ᱨᱮᱢᱟ ᱢᱚᱬᱮ ᱫᱷᱟᱣ ᱠᱟᱛᱮ ᱠᱚᱞ ᱜᱟᱱᱚᱜᱼᱟ᱾
ᱚ ᱟᱫᱚ ᱱᱚᱣᱟ ᱟᱢ ᱵᱷᱟᱭ ᱟᱢ ᱵᱷᱟᱭᱟᱜ ᱟᱨᱦᱚᱢ ᱤᱱᱥᱴᱚᱞ ᱟᱠᱟᱫᱟ?
ᱵᱟᱝᱟ ᱱᱚᱰᱮ ᱤᱧᱟᱹᱜ ᱯᱷᱳᱱ ᱨᱮᱜᱮ ᱞᱤᱝᱠ ᱟᱹᱧ ᱞᱤᱝᱠ᱾
ᱚᱻ
ᱟᱫᱚ ᱦᱟᱸᱜ ᱪᱮᱫ ᱪᱚ ᱤᱧᱟᱹᱜ ᱟᱨ ᱢᱤᱫᱴᱮᱱ ᱱᱟᱢᱵᱟᱨ ᱫᱚᱦᱟᱸᱜ ᱚᱸᱰᱮ ᱠᱷᱚᱱᱤᱧ ᱞᱚᱜ ᱟᱣᱩᱴᱟ ᱦᱟᱸᱜ ᱚᱱᱟᱫᱩᱧ ᱩᱰᱩᱠᱚᱜᱼᱟ ᱜᱩᱨᱩᱯ ᱠᱷᱚᱱᱟᱜ᱾
ᱚ
ᱢᱟᱱᱮ ᱞᱚᱜᱚᱱ ᱞᱚᱜᱚᱱ ᱠᱚᱢᱯᱤᱞᱤᱴ ᱠᱚ ᱞᱟᱹᱭ ᱦᱚᱪᱚᱭᱮᱜᱼᱟ ᱟᱨᱦᱚᱸ ᱛᱚ ᱦᱚᱲ ᱢᱮᱱᱟᱜ ᱠᱚᱣᱟ ᱥᱮ ᱫᱟᱣ ᱮᱢ ᱦᱩᱭᱩᱜᱼᱟ᱾ ᱢᱤᱫᱴᱮᱱ ᱴᱟᱭᱤᱢ ᱢᱚᱫᱽᱫᱷᱮᱨᱮ ᱵᱟᱝ ᱠᱚᱢᱯᱤᱞᱤᱴ ᱞᱮᱱᱠᱷᱟᱱ ᱦᱚᱸ ᱞᱟᱹᱭᱟᱠᱚ ᱮᱴᱩᱠᱩ ᱨᱩᱣᱟᱹᱲ ᱪᱟᱞᱟᱜᱼᱟ᱾ ᱥᱤᱥᱴᱮᱢ ᱴᱟᱜ ᱫᱚ ᱱᱚᱝᱠᱟᱜ ᱠᱟᱱᱟ, ᱢᱤᱫ ᱦᱚᱲᱟᱜ ᱯᱩᱨᱟᱹᱣ ᱞᱮᱱᱠᱷᱟᱱ ᱜᱮ ᱟᱨ ᱢᱤᱫ ᱦᱚᱲ ᱫᱟᱶ ᱧᱟᱢ ᱫᱟᱲᱮᱭᱟᱜ ᱾ ᱠᱟᱱᱟ
ᱚ ᱚ ᱛᱟᱦᱚᱞᱮ ᱟᱯᱮ ᱫᱚ ᱛᱤᱱᱟᱹᱜ ᱫᱷᱟᱶ ᱯᱮ ᱧᱟᱢᱟ?
ᱟᱞᱤᱧ ᱫᱚ ᱚᱱᱠᱟ ᱚᱱᱮ ᱧᱮᱞ ᱢᱮ ᱵᱷᱮᱡᱟ ᱟᱠᱟ ᱟᱹᱧ ᱜᱩᱨᱩᱯ ᱨᱮ ᱧᱮᱞ ᱡᱚᱝ ᱢᱮ
ᱜᱨᱩᱯ ᱨᱮ ᱜᱨᱩᱯ ᱨᱮ ᱤᱧᱢᱟ ᱟᱢᱟᱜ ᱢᱮᱥᱮᱡᱽᱜᱤ ᱵᱟᱹᱧ ᱧᱮᱧᱟᱢ ᱠᱟᱜ ᱛᱟᱢᱟ ᱛᱤᱱ ᱠᱚᱨᱮᱢ
ᱤᱧᱟᱹᱜ ᱤᱧᱟᱹᱜ ᱤᱧᱟᱹᱜ ᱱᱚᱣᱟ ᱡᱟᱦᱟᱸ ᱡᱤᱧ ᱜᱟᱞᱢᱟᱨᱟᱣ ᱠᱮᱫᱟ ᱦᱚᱣᱟᱴᱥᱮᱯ ᱛᱮ ᱚᱱᱟ ᱱᱟᱢᱵᱟᱨ ᱨᱮᱭᱟᱜ ᱢᱮᱥᱮᱡᱽ ᱫᱚ ᱛᱷᱚᱲᱤᱢ ᱧᱟᱢᱟ ᱟᱢ ᱫᱚ᱾
ᱚᱦᱚᱸ ᱟᱢᱫᱚ ᱛᱟᱦᱚᱞᱮ ᱱᱟᱢᱵᱟᱨ ᱫᱚ ᱚᱠᱟ ᱠᱷᱚᱱ ᱮᱢ ᱦᱟᱛᱟᱣ ᱮᱫ ᱛᱟᱠᱚᱶᱟ ᱦᱚᱲᱟᱜ?
ᱜᱨᱩᱯ ᱠᱷᱚᱱᱟᱜ᱾
ᱭᱟ
ᱚᱠᱚᱭ ᱡᱟᱦᱟᱸᱭ ᱜᱮ ᱢᱮᱥᱮᱡᱽ ᱠᱮᱫ ᱱᱤᱛᱚᱜ ᱦᱮᱸ ᱩᱱᱤᱜᱮ ᱢᱮᱥᱮᱡᱽ ᱨᱩᱦᱟᱹᱲ ᱫᱟᱲᱮᱭᱟ, ᱥᱟᱛᱮ ᱥᱟᱛ ᱯᱟᱨᱥᱚᱱᱟᱞ ᱢᱮᱥᱮᱡᱽ ᱟᱞᱤ ᱴᱷᱮᱱ ᱠᱚᱞᱵᱤᱱ ᱟᱹᱞᱤᱧ ᱥᱟᱞᱟᱜ, ᱠᱟᱛᱷᱟᱜ ᱵᱤᱱ ᱦᱮᱸ᱾ ᱤᱱᱟᱹᱠᱷᱟᱱ ᱩᱱᱤ ᱟᱡᱟᱜ ᱮᱴᱠᱮᱴᱚᱬᱮ ᱞᱟᱹᱭ ᱤᱱᱟᱠᱷᱟᱱ ᱟᱡᱟᱜ ᱮᱴᱠᱮᱴᱚᱬᱮ ᱞᱟ. ᱭ ᱛᱟᱭᱟ ᱪᱮᱫ ᱨᱮ ᱦᱩᱭᱩᱜ ᱠᱟᱱᱟ ᱡᱮ ᱠᱚᱞ ᱢᱮᱱᱟᱜ ᱛᱟᱭᱟ ᱠᱚᱞ ᱫᱟᱲᱮᱜᱼᱟᱭ ᱥᱮ ᱵᱟᱝᱟ᱾ ᱥᱮ ᱨᱤᱥᱤᱵᱷ ᱨᱤᱥᱤᱵᱷ ᱜᱮ ᱨᱤᱥᱤᱵᱷᱟᱭ᱾
ᱤᱱᱟᱹ ᱯᱚᱨᱮ ᱜᱟᱞᱢᱟᱨᱟᱣ ᱠᱟᱛᱮᱫ ᱯᱟᱨᱥᱚᱱᱟᱞ ᱢᱟᱱᱮ ᱯᱟᱨᱥᱚᱱᱟᱞ ᱵᱚᱞᱛᱮ ᱜᱟᱞᱢᱟᱨᱟᱣ ᱠᱟᱛᱮᱜ ᱞᱟᱹᱭ ᱜᱟᱱᱚᱜᱼᱟ, ᱡᱮ ᱢᱤᱫᱴᱮᱱ ᱴᱚᱯᱤᱠ ᱵᱤᱱ ᱰᱤᱥᱟᱭᱤᱰ ᱠᱮᱜᱼᱟ᱾ ᱦᱮᱸ ᱫᱤᱭᱮ ᱱᱚᱣᱟ ᱴᱚᱯᱤᱞᱟᱝ ᱜᱟᱞᱢᱟᱨᱟᱣ ᱫᱤᱭᱮ ᱠᱚᱞ ᱠᱟᱛᱮ ᱵᱮᱱ ᱜᱟᱞᱢᱟᱨᱟᱣ ᱠᱮᱫ ᱵᱟᱨᱚ ᱢᱤᱱᱤᱴ ᱦᱩᱭᱱᱟ ᱾
ᱮ ᱤᱧ ᱢᱟᱛᱚ ᱵᱟᱹᱧ ᱨᱤᱥᱤᱵᱷ ᱟᱠᱟᱫᱟ, ᱦᱮᱸᱥᱮ ᱥᱮ ᱟᱢᱟᱜ ᱤᱧ ᱨᱤᱥᱤᱵᱷ ᱞᱮᱫ ᱛᱟᱢᱟ?
ᱦᱚᱞᱟᱢ ᱨᱤᱥᱤᱵᱷ ᱞᱮᱜᱼᱟ ᱤᱧ ᱦᱚᱞᱟᱧ ᱠᱚᱞ ᱞᱮᱫ ᱫᱚ ᱟᱢ ᱴᱷᱮᱱ᱾
ᱵᱟᱨ ᱫᱷᱟᱣ ᱥᱮ ᱵᱟᱨ ᱫᱷᱟᱣ ᱥᱮ ᱢᱤᱫ ᱫᱷᱟᱣ ᱛᱟᱦᱞᱮ ᱟᱨ ᱛᱤᱱᱟᱹᱜ ᱤᱧ ᱨᱤᱥᱤᱵᱟ?
ᱨᱤᱥᱤᱵ ᱫᱚ ᱟᱢ ᱛᱤᱱᱟᱹᱜ ᱮᱢ ᱫᱟᱲᱮᱭᱟᱜ ᱠᱟᱱᱟ ᱩᱱᱟᱹᱜ ᱠᱚᱨᱟᱣ ᱢᱮ? ᱛᱤᱱ ᱵᱷᱳᱨ ᱮᱠᱥᱚ ᱟᱥᱤ ᱢᱤᱱᱤᱴ ᱵᱟᱝ ᱦᱩᱭᱩᱜ, ᱠᱟᱱᱟ ᱵᱟᱝ ᱯᱩᱨᱟᱹᱜ ᱠᱟᱱᱟ ᱢᱟᱱᱮ ᱤᱧ ᱤᱧ ᱛᱤᱱ ᱵᱷᱳᱨ ᱮᱠᱥᱚ ᱟᱥᱤ ᱢᱤᱱᱤᱴ ᱵᱟᱹᱧ ᱧᱮᱞᱮᱜᱼᱟ ᱴᱷᱤᱠ ᱟᱪᱷᱮ ᱩᱱ ᱵᱷᱳᱨ ᱟᱢ ᱨᱤᱥᱤᱵ ᱢᱮ᱾
ᱚ ᱟᱨ ᱟᱨ ᱤᱧ ᱛᱤᱱᱟᱹᱜ ᱤᱧ ᱠᱚᱞ ᱫᱟᱲᱮᱜᱼᱟ?
ᱛᱤᱨᱤᱥᱴᱟ
ᱦᱩᱸ ᱛᱤᱨᱤᱥᱴᱟ᱾
ᱦᱳᱭ
ᱟᱨ ᱨᱤᱥᱤᱯ ᱫᱚ ᱯᱟᱸᱪᱴᱤ ᱜᱮ ᱵᱟᱝ ᱞᱟᱹᱭ ᱮᱫ ᱫᱚᱭ,
ᱦᱩᱸ
ᱨᱤᱥᱤᱵ ᱫᱚ ᱯᱟᱸᱪᱴᱤ ᱜᱮ ᱞᱟᱹᱭ ᱮᱫ ᱫᱚᱢ?
ᱢᱤᱫᱴᱮᱝ ᱱᱟᱢᱵᱟᱨ ᱛᱮ᱾
ᱚ
ᱡᱮᱢᱚᱱ ᱤᱧ ᱫᱚ ᱦᱟᱱᱟ ᱡᱮ ᱦᱟᱱᱟ ᱱᱟᱣᱟ ᱱᱟᱢᱵᱟᱨ ᱡᱮ ᱠᱳᱞ ᱦᱩᱭᱩᱜ ᱠᱟᱱ ᱛᱟᱦᱮᱸᱫ᱾
ᱦᱩᱸ
ᱟᱫᱚ
ᱚᱱᱟ ᱢᱟᱦᱟᱜ ᱯᱩᱨᱟᱹᱣᱮᱱᱟ ᱾
ᱦᱮᱸ
ᱱᱮᱛᱚᱜ ᱢᱟ ᱟᱨ ᱵᱟᱝ ᱜᱟᱱᱚᱜ ᱠᱟᱱᱟ ᱾
ᱦᱩᱸ
ᱚᱱᱟ ᱫᱚ ᱡᱚᱛᱚᱱᱟᱜ ᱮ ᱯᱩᱨᱟᱹᱣ ᱟᱠᱟᱱᱟ ᱠᱚᱞ ᱦᱚᱸ ᱯᱩᱨᱟᱹᱣ ᱠᱟᱱᱟ, ᱨᱤᱥᱤᱵ ᱦᱚᱸ ᱟᱫᱚ ᱯᱩᱨᱟᱹᱣ ᱟᱠᱟᱱᱟ
ᱦᱮᱸ
ᱟᱢ ᱛᱟᱦᱞᱮ ᱟᱢᱟᱜ ᱦᱚᱸ ᱠᱚᱢ ᱜᱮ ᱦᱩᱭ ᱠᱟᱱᱟ ᱟᱢᱟᱜ ᱡᱟᱹᱥᱛᱤ ᱦᱚᱪᱚᱭ ᱦᱩᱭᱩᱜᱼᱟ᱾ ᱛᱤᱱᱟᱹᱜ ᱦᱩᱭ ᱟᱠᱟᱱᱟ ᱠᱟᱱᱟᱢ ᱜᱟᱹᱭᱮ-ᱟ,
ᱪᱮᱜ?
ᱴᱟᱥ ᱛᱤᱱᱟᱹᱜ ᱦᱩᱭ ᱠᱟᱱᱟ ᱠᱚᱞᱤᱝ ᱴᱟᱥ?
ᱢᱟᱛᱨᱚ ᱟᱴᱷ ᱟᱴᱷ
ᱟᱴᱤ ᱛᱮᱦᱮᱧ ᱟᱢ ᱡᱟᱦᱟᱸᱞᱮᱠᱟ ᱨᱮ ᱥᱟᱛᱴᱤ ᱠᱚᱢᱯᱤᱞᱤᱴ ᱢᱮ
ᱥᱟᱛᱴᱤ
ᱦᱚᱸ
ᱟᱪᱪᱷᱟ
ᱨᱤᱥᱤᱵᱷ ᱡᱟᱫᱟᱢ ᱪᱮᱥᱴᱟᱭᱟ ᱴᱷᱤᱠ ᱟᱪᱷᱮ
ᱪᱮᱫ
ᱨᱤᱥᱤᱵᱷ ᱠᱟᱹᱴᱤᱡ ᱡᱟᱫᱟᱢ ᱪᱮᱥᱴᱟᱭᱟ ᱪᱮᱫᱟᱜ ᱥᱮ ᱚᱱᱮ ᱚᱱᱮ ᱦᱤᱥᱟᱹᱵ ᱛᱤᱨᱤᱥᱴᱟ ᱢᱮᱱᱟᱜ ᱟᱥᱮ ᱚᱱᱟ ᱫᱚ ᱡᱩᱫᱤ ᱠᱚᱞ ᱨᱮᱡᱮᱠᱴ ᱴᱚᱜ ᱠᱟᱱᱟ ᱫᱷᱚᱨᱚ ᱦᱚᱞᱟ ᱡᱮᱢᱚᱱ ᱠᱟᱹᱴᱤᱡ ᱟᱡᱛᱮ ᱠᱟᱴᱤ ᱭᱮᱱᱟ ᱦᱮᱸᱥᱮ ᱪᱩᱣᱟᱛᱛᱳᱨ ᱥᱮᱠᱮᱱᱰ ᱯᱚᱨᱮ ᱚᱱᱟ ᱦᱚᱸ ᱥᱟᱵ ᱛᱟᱨᱟᱜ ᱠᱟᱱᱟ ᱡᱮᱦᱮᱛᱩ
ᱚ
ᱚᱱᱟ ᱠᱷᱟᱹᱛᱤᱨ ᱡᱟᱫᱟᱛᱟᱨ ᱪᱮᱥᱴᱟᱭ ᱢᱮ ᱡᱮ ᱨᱤᱥᱤᱵᱷ ᱨᱮᱭᱟᱜ ᱟᱨ ᱨᱤᱥᱤᱯ ᱫᱚ ᱵᱷᱟᱜᱤ ᱜᱟᱞᱢᱟᱨᱟᱣ ᱪᱮᱥᱴᱟᱭ ᱢᱮ ᱚᱱᱟ ᱛᱚ ᱵᱷᱚᱨᱡᱟ ᱦᱩᱭᱩᱜᱼᱟ ᱥᱮ
ᱦᱮᱸ
ᱨᱤᱥᱤᱯ ᱴᱟᱜ ᱛᱚ ᱠᱟᱹᱴᱤᱡ ᱡᱟᱫᱟ ᱜᱮ ᱧᱟᱢᱚᱜ ᱜᱮᱭᱟ ᱛᱤᱨᱤᱥᱴᱟ ᱠᱷᱚᱱᱟᱜ
ᱚᱸ
ᱵᱩᱡᱷᱟᱹᱣ ᱚᱱᱟ ᱫᱚ ᱢᱤᱱᱤᱴ ᱵᱟᱭ ᱢᱤᱱᱤᱴ ᱛᱤᱱ ᱵᱷᱩᱨ ᱵᱟᱝ ᱦᱩᱭᱩᱜᱼᱟ ᱩᱱ ᱵᱷᱩᱨ ᱵᱟᱭ ᱯᱚᱴᱟᱜᱼᱟ ᱵᱩᱡᱷᱟᱹᱣ ᱠᱮ ᱟᱢ ᱟᱨ ᱱᱚᱣᱟ ᱫᱚ ᱢᱤᱫ ᱴᱮᱱ ᱚᱠᱛᱚ ᱦᱩᱭ ᱞᱮᱱᱠᱷᱟᱱ ᱪᱟᱵᱟ ᱡᱚᱝᱼᱟ ᱚᱞ ᱫᱚ ᱚᱱᱟ ᱫᱚ ᱜᱚᱴᱟᱝ ᱵᱟᱭ ᱦᱤᱥᱟᱹᱵᱟᱭ ᱦᱟᱞᱳᱣ ᱦᱟᱞᱳᱣ